ᱚᱣ
ᱦᱮᱞᱳ
ᱦᱳᱭ ᱡᱚᱦᱟᱨ ᱜᱮ
ᱦᱮᱸ ᱡᱚᱦᱟᱨ ᱜᱮ
ᱟᱨ ᱫᱤᱭᱮ ᱱᱟᱯᱟᱭ ᱵᱟᱲᱟ ᱜᱮᱭᱟᱢ?
ᱦᱩᱸ ᱱᱚᱛᱮ ᱦᱸ ᱱᱟᱯᱟᱭ ᱵᱟᱲᱟ ᱜᱮ ᱟᱢᱜᱮ ᱪᱮᱫ ᱞᱮᱠᱟ?
ᱤᱧ ᱦᱚᱸ ᱚᱱᱠᱟᱜᱮ ᱱᱟᱯᱟᱭ ᱵᱟᱲᱟ ᱜᱮᱭᱟ᱾ ᱰᱤᱦᱟᱸ ᱚᱲᱟᱜ ᱠᱚᱨᱮ
ᱛᱟ ᱫᱚ ᱡᱚᱢ
ᱪᱮᱫ
ᱥᱮ ᱮᱠᱷᱚᱱ ᱫᱚ ᱱᱟᱯᱟᱭ ᱵᱟᱲᱟᱜᱮ ᱱᱤᱛ ᱥᱚᱭᱫᱚᱢ ᱫᱚ
ᱚ
ᱟᱵᱮᱱ ᱚᱲᱟᱜ ᱨᱮ
ᱦᱮᱸ ᱱᱚᱰᱮ ᱦᱚᱸ ᱱᱟᱯᱟᱭ ᱜᱮ ᱥᱟᱱᱟᱢ ᱠᱚᱜᱮ
ᱦᱳᱭ ᱟᱨ ᱛᱟᱦᱞᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ
ᱮᱠᱷᱚᱱ ᱫᱚ ᱚᱲᱟᱜ ᱠᱚᱨᱮ ᱜᱮ ᱩᱱ ᱫᱤᱱ ᱫᱚ ᱛᱚᱞᱟ ᱠᱚ ᱜᱤᱰᱤ ᱦᱩᱭᱩᱜ ᱠᱟᱱ ᱛᱟᱦᱮᱱᱟ
ᱦᱳᱭ
ᱚᱱᱟᱜᱮ ᱠᱷᱮᱛ ᱠᱚ ᱛᱷᱚᱲᱟ ᱤᱭᱟᱹ ᱦᱩᱭᱩᱜ ᱠᱟᱱ ᱛᱟᱦᱮᱸᱱᱟ ᱠᱷᱮᱛ ᱥᱤ ᱠᱚ ᱛᱚᱞᱟ ᱠᱚ ᱜᱤᱰᱤ ᱵᱟᱲᱟ ᱦᱩᱭ ᱠᱟᱱᱟ᱾
ᱚ ᱟᱨ ᱛᱟᱦᱞᱮ ᱫᱟᱜ ᱵᱟᱲᱟ ᱠᱚ ᱦᱳᱭ ᱦᱳᱭ
ᱛᱤᱦᱤᱧ ᱦᱚᱸ ᱦᱟᱞᱠᱟ ᱦᱟᱞᱠᱟ ᱫᱚᱭ ᱫᱟᱜ ᱠᱮᱫ ᱜᱮ
ᱟᱨ ᱟᱵᱮᱱ ᱫᱚ ᱛᱟᱦᱞᱮ ᱚᱠᱟ ᱫᱤᱥᱚᱢ ᱨᱮᱱ
ᱱᱚᱜᱚᱭ ᱵᱮᱝᱜᱚᱞ
ᱚ ᱵᱮᱝᱜᱚᱞ ᱜᱮ ᱟᱪᱪᱷᱟ
ᱦᱳᱭ ᱟᱢ ᱫᱚ
ᱦᱮᱸ ᱟᱹᱞᱤᱧ ᱦᱚᱸ ᱵᱮᱝᱜᱚᱞ ᱨᱮᱱ ᱜᱮ
ᱚ ᱵᱮᱝᱜᱚᱞ ᱫᱚ ᱚᱠᱟ ᱥᱮᱫ ᱯᱟᱸᱥᱴᱟ
ᱵᱮᱝᱚᱞ ᱫᱚ ᱱᱚᱛᱮ ᱤᱭᱟᱹ ᱯᱩᱨᱩᱞᱤᱭᱟᱹ
ᱚ ᱦᱳᱭ ᱦᱳᱭ ᱤᱧ ᱫᱚ ᱵᱟᱸᱠᱩᱲᱟ ᱠᱷᱚᱡᱽ
ᱟᱪᱪᱷᱟ ᱟᱪᱪᱷᱟ ᱵᱟᱸᱠᱩᱲᱟ ᱠᱷᱚᱱ ᱟᱪᱪᱷᱟ ᱟᱪᱪᱷᱟ ᱦᱚ
ᱦᱳᱭ
ᱛᱟᱦᱞᱮ ᱚᱱᱛᱮ ᱟᱯᱮ ᱚᱱᱛᱮ ᱫᱟᱜ ᱡᱟᱹᱲᱤ ᱠᱚᱫᱚ ᱪᱮᱫ ᱞᱮᱠᱟ
ᱦᱮᱸ ᱫᱟᱜ ᱮᱫ ᱜᱮᱭᱟ ᱢᱟᱱᱮ ᱦᱚᱞᱟ ᱠᱷᱚᱱ ᱮ ᱫᱟᱜ ᱫᱟ ᱦᱚᱞᱟᱭ ᱫᱟᱜ ᱠᱟᱜ-ᱟ ᱛᱟᱯᱚᱨᱮ ᱛᱮᱦᱮᱧ ᱱᱤᱛᱚᱜ ᱦᱚᱸ ᱫᱟᱜ ᱫᱟᱭ ᱦᱟᱞᱠᱟ ᱦᱟᱞᱠᱟ
ᱚ ᱱᱤᱛᱚᱜ ᱦᱚᱸ ᱫᱟᱜ ᱫᱟ ᱟᱞᱮ ᱥᱮᱫ ᱢᱟ ᱱᱤᱛᱚᱜ ᱯᱩᱨᱟᱹ
ᱦᱳᱭ
ᱚ ᱱᱚ ᱫᱚᱢᱮ ᱫᱚ ᱵᱟᱝ ᱡᱚᱨᱚᱜ ᱠᱟᱱᱟ ᱦᱟᱞᱠᱟ ᱦᱟᱞᱠᱟ ᱡᱚᱨᱚᱜ ᱠᱟᱱᱟ ᱡᱟᱹᱯᱩᱫ ᱞᱮᱠᱟ
ᱦᱮ
ᱟᱞᱮ ᱥᱮᱫ ᱫᱚ ᱦᱟᱞᱠᱟ ᱥᱟᱞᱠᱟ ᱛᱮᱜᱮ ᱫᱟᱜ ᱵᱟᱲᱟ ᱠᱮᱫᱟᱭ ᱯᱩᱨᱟᱹ ᱟᱭᱩᱵ ᱵᱮᱲ ᱵᱮᱲᱟ ᱱᱤᱛ ᱫᱚ ᱮᱠᱫᱚᱢ ᱯᱩᱨᱟᱹ ᱯᱷᱟᱹᱠ ᱜᱤᱭᱟ
ᱚ
ᱛᱚᱞᱟ ᱠᱚᱫᱚ ᱫᱚᱱ ᱜᱤᱰᱤ ᱦᱩᱭᱩ ᱟᱠᱟᱱᱟ
ᱦᱮᱸ ᱥᱚᱵ ᱜᱟᱹᱰᱤ ᱦᱩᱭ ᱠᱟᱱᱟ ᱟᱯᱮ ᱜᱮ
ᱦᱮᱸ ᱟᱞᱮ ᱦᱚᱸ ᱜᱤᱰᱤ ᱦᱩᱭ ᱠᱟᱱ ᱜᱮᱭᱟ
ᱚ
ᱦᱮ ᱟᱯᱮ ᱚᱱᱛᱮ ᱛᱟᱦᱞᱮ ᱵᱟᱸᱠᱩᱲᱟ ᱨᱮ ᱫᱚ ᱪᱤᱫ ᱪᱤᱫ ᱤᱭᱟᱹ ᱠᱚ ᱯᱮ ᱨᱚᱦᱚᱭ ᱠᱟᱱᱟ ᱪᱤᱫ ᱪᱤᱫ ᱦᱳᱲᱳ ᱠᱚ ᱨᱚᱦᱚᱭ ᱛᱟᱦᱮ ᱱᱟ
ᱟᱞᱮ ᱫᱚ ᱟᱞᱮ ᱥᱮᱫ ᱫᱚ ᱢᱤᱫ ᱴᱮᱱ ᱜᱮᱞᱮ ᱨᱚᱦᱚᱭᱟ ᱱᱚᱜ-ᱚᱭ ᱮᱠᱷᱚᱱ ᱱᱟᱜ ᱡᱟᱸᱦᱟ ᱨᱚᱦᱚᱭ ᱟᱵᱚᱱ ᱚᱱᱟ ᱜᱮ
ᱡᱮᱢᱚᱱ ᱢᱤᱫ ᱨᱚᱠᱚᱢ ᱟᱜ ᱨᱚᱦᱚᱭ ᱛᱟᱦᱮᱫᱟ ᱥᱮ ᱡᱮᱢᱚᱱ ᱞᱚᱞᱟᱴ ᱢᱮᱱᱟᱜᱼᱟ ᱥᱚᱨᱱᱚ ᱢᱮᱱᱟᱜᱼᱟ
ᱦᱳᱭ ᱦᱳᱭ
ᱡᱟᱹ ᱠᱳ ᱢᱟᱱᱮ
ᱦᱳᱭ ᱦᱳᱭ ᱡᱟᱦᱟᱸ ᱠᱚᱢ ᱞᱟᱹᱭ ᱠᱮᱫ ᱚᱱᱟ ᱠᱚᱜᱮ ᱟᱫᱚ ᱱᱤᱭᱟᱹᱯᱚᱨ ᱤᱧ ᱛᱮᱦᱚᱸ ᱚᱱᱠᱟ ᱦᱳᱲᱳ ᱠᱚᱫᱚ ᱧᱮᱞ ᱴᱷᱤᱠ ᱠᱚᱫᱚ ᱵᱟᱝ ᱦᱩᱭ ᱟᱠᱟᱱᱟ ᱟᱨ ᱪᱟᱥ ᱠᱟᱹᱢᱤ ᱠᱚᱨᱮ ᱵᱟᱥ ᱥᱩᱨ ᱥᱩᱯᱩᱨ ᱫᱚ ᱥᱮᱱ ᱵᱟᱝ ᱦᱩᱭ ᱠᱟᱱᱟ ᱚᱱᱟ ᱦᱚᱛᱮᱡ ᱛᱮ ᱦᱟᱸᱜ ᱵᱟᱹᱧ ᱞᱟᱹᱭ ᱫᱟᱲᱤᱜ ᱼᱼ ᱠᱟᱱᱟ ᱚᱱᱠᱟ ᱫᱚ ᱦᱳᱭ ᱟᱯᱮ ᱟᱯᱮ ᱜᱮ ᱪᱤᱜ ᱠᱚᱯᱮ ᱨᱚᱦᱚᱭᱟ?
ᱟᱞᱮ ᱫᱚ ᱼᱼ ᱡᱮᱢᱚᱱ ᱥᱚᱨᱱᱚ ᱦᱩᱭᱱᱟ ᱞᱚᱞᱞᱟᱴ ᱦᱩᱭᱱᱟ ᱾ ᱯᱩᱡᱟᱹ ᱦᱩᱭᱱᱟ ᱥᱩᱯᱟᱨᱥᱟᱢᱚᱞ ᱦᱩᱭᱱᱟ ᱾
ᱦᱳᱭ ᱾
ᱛᱟᱨᱯᱚᱨ ᱼᱼ ᱵᱟᱨ ᱯᱮ ᱨᱚᱠᱚᱢᱟᱜ ᱜᱮᱞᱮᱧ ᱨᱚᱦᱚᱭ ᱛᱟᱦᱮᱱᱟ ᱡᱟᱛᱮ ᱡᱮᱢᱚᱱ ᱡᱚᱛᱚ ᱜᱮ ᱧᱮᱞ ᱦᱩᱭᱩᱜ-ᱟ ᱚᱠᱟ ᱴᱟᱜ ᱫᱚ ᱵᱷᱟᱜᱤ ᱯᱷᱚᱞᱚᱱᱮ ᱮᱢ ᱫᱟ ᱾
ᱦᱳᱭ ᱦᱳᱭ ᱾
ᱟᱨ ᱛᱟᱦᱞᱮ ᱟᱵᱮᱱ ᱫᱚ ᱛᱟᱦᱞᱮ ᱮᱠᱷᱚᱱ ᱫᱚ ᱟᱯᱟ ᱛᱚᱛᱚ ᱛᱤᱱᱟᱹᱜ ᱟᱯᱮ ᱮᱠᱷᱮᱱ ᱫᱚ ᱟᱯᱟ ᱛᱚᱛᱚ ᱪᱤᱫ ᱠᱤᱵᱤᱱ ᱪᱤᱠᱟᱹᱭ ᱫᱟ ᱚᱞᱚᱜ ᱠᱟᱱᱟ ᱵᱮᱱ ᱥᱮ ᱚᱞ ᱠᱚᱫᱚ ᱵᱮᱱ ᱯᱩᱨᱟᱹᱣ ᱠᱟᱫᱟ?
ᱯᱩᱨᱟᱹᱣ ᱫᱚ ᱟᱹᱣᱨᱤ ᱯᱩᱨᱟᱹᱜᱼᱟ ᱚᱞᱚᱜ ᱚᱞᱚᱜ ᱠᱚᱜᱮ ᱦᱩᱭᱩᱜ ᱠᱟᱱᱟ ᱾
ᱟᱪᱪᱷᱟ ᱟᱪᱪᱷᱟ ᱦᱩᱸ ᱾
ᱦᱳᱭ ᱾
ᱚᱞᱚᱜ ᱠᱚᱜᱮ ᱵᱟᱝ ᱠᱚᱞᱮᱡᱽ ᱨᱮ?
ᱦᱮᱸ ᱦᱮᱸ ᱠᱚᱞᱮᱡᱽ ᱠᱚᱦᱚᱸ ᱠᱚᱞᱮᱡᱽ ᱫᱚᱦᱟᱸᱜ ᱠᱚᱞᱮᱡᱽ ᱫᱚᱦᱟᱸᱜ ᱯᱩᱨᱟᱹᱣ ᱟᱠᱟᱱᱟ ᱾
ᱟᱪᱪᱷᱟ ᱟᱪᱪᱷᱟ ᱮᱢᱮ ᱠᱚᱨᱟᱣ ᱦᱩᱭᱩᱜ ᱠᱟᱱᱟ ᱵᱟᱝ?
ᱵᱟ ᱮᱢᱮ ᱦᱚᱸ ᱯᱩᱨᱟᱹᱣ ᱠᱟᱱᱟ ᱾
ᱟᱪᱪᱷᱟ ᱾
ᱮᱢᱮ ᱦᱚᱸ ᱯᱩᱨᱟᱹᱣ ᱠᱟᱱᱟ ᱱᱤᱛᱚᱜ ᱵᱤᱮᱰ ᱪᱟᱹᱞᱩᱜ ᱠᱟᱱᱟ ᱾
ᱟᱪᱪᱷᱟ ᱟᱪᱪᱷᱟ ᱾
ᱦᱳᱭ ᱦᱳᱭ ᱾
ᱟᱢᱵᱟᱵᱩᱛᱤ ᱠᱚᱫᱚ ᱪᱮᱫ ᱞᱮᱠᱟ ᱛᱟᱵ ᱵᱟᱲᱟᱭᱮᱱᱟ?
ᱦᱮᱸ ᱛᱟᱵ ᱮᱱ ᱜᱮᱭᱟ ᱱᱟᱯᱟᱭ ᱜᱮ ᱾ ᱚᱱᱛᱮ ᱟᱯᱮ ᱜᱮ ᱪᱮᱫ ᱞᱮᱠᱟ ᱯᱮ ᱯᱟᱨᱚᱢ ᱠᱮᱫᱟ?
ᱦᱮᱸ ᱟᱥ ᱼᱼ ᱢᱟ ᱦᱩᱭᱮᱱ ᱜᱮ ᱡᱤᱞ ᱦᱟᱹᱠᱩ ᱦᱟᱺᱰᱤ ᱯᱟᱨᱣᱟᱹ ᱛᱮ ᱾
ᱟ ᱼᱼ
ᱤᱱ ᱫᱤᱱ ᱫᱚ ᱢᱟᱱᱟᱣ ᱼᱼ
ᱟᱨ ᱟᱢᱟᱵᱚᱛᱤ ᱨᱮ ᱟᱯᱮᱜ ᱼᱼ ᱦᱚᱭ ᱦᱚᱭ ᱟᱨ ᱪᱮᱫ ᱞᱮᱠᱟ ᱵᱚᱸᱜᱟ ᱵᱩᱨᱩ ᱠᱚ ᱦᱩᱭᱩᱜ ᱜᱮᱭᱟ ᱟᱯᱮᱥᱮᱱ?
ᱵᱚᱸᱜᱟ ᱵᱩᱨᱩ ᱫᱚ ᱚᱲᱟᱜ ᱨᱮ ᱤᱭᱟᱹ ᱵᱚᱸᱜᱟ ᱵᱩᱨᱩ ᱛᱮ ᱪᱚᱰᱚᱨ ᱟᱠᱚ ᱦᱩᱭᱩᱜ ᱠᱟᱱᱟ ᱾
ᱦᱚᱸ ᱦᱚᱸ ᱾
ᱯᱩᱡᱟᱹ ᱦᱩᱭᱩᱜ ᱠᱟᱱᱟ ᱟᱫᱚ ᱱᱚᱣᱟ ᱤᱭᱟᱹ ᱨᱮᱫᱚ ᱤᱭᱟᱹ ᱠᱚᱨᱮ ᱫᱚ ᱼᱼ
ᱦᱮᱸ ᱦᱚᱭ ᱾
ᱟᱯᱮ ᱥᱮᱫ ᱦᱚᱛᱚ ᱚᱱᱠᱟ ᱜᱮ ᱪᱚᱞᱚᱼᱼ
ᱦᱩᱸ ᱼᱼ ᱟᱞᱮ ᱥᱮᱫ ᱫᱚ ᱦᱟᱸᱜ ᱤᱧᱫᱚ ᱼᱼ ᱦᱟᱭ ᱤᱧ ᱫᱚ ᱤᱧ ᱫᱚ ᱵᱟᱹᱧ ᱧᱮᱞ ᱛᱤᱭᱩᱜ ᱠᱟᱜᱼᱟ ᱚᱱᱠᱟ ᱫᱚ ᱵᱟᱝ ᱼᱼ ᱦᱩᱭᱩᱜᱼᱟ ᱟᱞᱮ ᱴᱷᱮᱱ ᱫᱚ ᱾ ᱥᱩᱫᱩ ᱚᱱᱟ ᱡᱚᱢ ᱵᱟᱲᱟ ᱡᱚᱢ ᱵᱟᱲᱟ ᱠᱚᱜᱮ ᱦᱩᱭᱩᱜᱼᱟ ᱚᱱᱠᱟ ᱯᱩᱡᱟᱹ ᱠᱚᱫᱚ ᱵᱟᱹᱧ ᱧᱮᱞᱼᱼ ᱛᱤᱭᱟᱜ ᱠᱟᱜᱼᱟ ᱵᱚᱸᱜᱟ ᱵᱩᱨᱩ ᱠᱚᱫᱚ ᱾
ᱚᱲᱟᱜ ᱥᱮᱫ ᱠᱤᱪᱷᱩ ᱫᱩᱞ ᱜᱤᱰᱤ ᱠᱟᱜ ᱦᱩᱭᱩᱜ ᱛᱟᱦᱮᱱᱟ ᱾
ᱡᱮᱢᱚᱱ ᱠᱚ ᱢᱮᱱᱟᱼᱼ ᱞᱟᱦᱟ ᱛᱮᱨᱮᱦᱚᱸ ᱦᱟᱯᱲᱟᱢ ᱠᱚᱠᱚ ᱟᱥᱟᱜ ᱜᱮᱭᱟ ᱛᱚ ᱯᱩᱡᱟᱹ ᱯᱟᱥᱮ ᱤᱭᱟᱹ ᱠᱚᱨᱮ ᱫᱚ᱾
ᱦᱩᱸ᱾
ᱦᱮᱸ᱾ ᱦᱩᱸ᱾
ᱛᱟᱦᱚᱞᱮ ᱟ. ᱵᱤᱱ ᱫᱚ ᱦᱚᱥᱴᱮᱞ ᱠᱚᱨᱮ ᱵᱮᱴᱤᱱ ᱛᱟᱦᱮᱱᱟ ᱥᱮ?
ᱦᱚᱭ ᱦᱚᱭ ᱦᱚᱥᱴᱮᱞ ᱠᱚᱨᱮ᱾
ᱚ ᱟᱪᱷᱟ ᱚᱱᱟ ᱛᱮᱜᱮ ᱠᱤᱪᱷᱩ ᱮᱠᱴᱟ
ᱦᱩ᱾ᱸ ᱟᱨ ᱛᱟᱦᱞᱮ ᱟ. ᱵᱤᱱ ᱫᱚ ᱪᱤᱫ ᱠᱚᱵᱤᱱ ᱪᱤᱠᱟᱹ ᱵᱟᱲᱟᱭᱟ?
ᱟᱹᱞᱤᱧ ᱫᱚ ᱮᱠᱷᱚᱱ ᱫᱚ ᱪᱷᱚᱴᱚ ᱠᱷᱟᱴᱚ ᱢᱤᱫᱴᱟ. ᱝ ᱫᱚᱠᱟᱱ ᱞᱤᱧ ᱠᱷᱩᱞᱟᱹᱣ ᱠᱟᱫᱟ ᱾
ᱚ ᱪᱮᱫ ᱨᱮᱱᱟᱜ?
ᱚᱱ ᱚᱝᱠᱟ ᱚᱱᱞᱟ. ᱭᱤᱱ ᱥᱮᱱᱴᱟᱨ ᱟᱨ ᱯᱞᱟᱥ ᱢᱤᱫᱴᱟᱝ ᱜᱨᱚᱥᱟᱨᱤ ᱤᱥᱴᱚᱨ ᱞᱤᱧ ᱠᱚᱨᱟᱣ ᱟᱠᱟᱫᱟ᱾
ᱚ ᱟᱹᱰᱤ ᱱᱟᱯᱟᱭ᱾
ᱦᱮᱸ ᱪᱷᱚᱴᱚ ᱠᱷᱟᱴᱚ ᱪᱟᱹᱞᱩ ᱦᱩᱭᱩᱜ ᱠᱟᱱᱟ ᱠᱤᱪᱷᱩᱠ ᱫᱚ ᱦᱩᱭᱩᱜ ᱨᱚᱡᱽᱜᱟᱨ ᱫᱚ ᱦᱩᱭᱩᱜᱼᱟ᱾
ᱦᱟᱭ ᱦᱚᱭ ᱨᱚᱡᱽᱜᱟᱨ ᱛᱚ ᱦᱩᱭᱩᱜᱼᱟ᱾
ᱦᱮᱸ᱾
ᱟᱨ ᱛᱤᱱᱟᱹᱜ ᱫᱤᱱ ᱢᱟᱲᱟᱝ ᱵᱤᱤᱱ ᱠᱷᱩᱞᱟᱹᱣ ᱟᱠᱟᱫ ᱛᱟᱦᱮᱱᱟ ᱫᱚᱠᱟᱱ ᱠᱚᱫᱚ?
ᱦᱩᱭᱱᱟ ᱥᱟᱛ ᱟᱴ ᱢᱟᱥ ᱦᱩᱭᱱᱟ ᱵᱤᱥᱤ ᱫᱤᱱ ᱫᱚ ᱟᱹᱣᱨᱤᱭᱟ-ᱟ ᱢᱚᱴᱟ ᱢᱩᱴᱤ ᱛᱚ ᱫᱩᱨᱜᱟᱹ ᱯᱩᱡᱟᱹ ᱠᱷᱚᱱ ᱞᱤᱧ ᱥᱩᱨᱩ ᱟᱠᱟᱫᱟ᱾
ᱚᱦᱳᱭ
ᱠᱤᱪᱷᱩ ᱮᱠᱴᱩ ᱚᱱᱠᱟ ᱠᱳᱱᱳ ᱡᱟᱦᱟᱱᱟᱜ ᱵᱟᱝ ᱦᱩᱭᱩᱜ ᱠᱟᱱᱟ ᱟᱫᱚ ᱱᱮᱛ ᱫᱚ ᱛᱟᱦᱞᱮ ᱠᱤᱪᱷᱩ ᱫᱩᱲᱵ ᱛᱟᱦᱮᱸ ᱠᱷᱚᱡᱽ ᱫᱚ ᱠᱤᱪᱷᱩ ᱠᱚᱢᱯᱟᱱᱤ ᱠᱚᱨᱮ ᱦᱚᱸ ᱵᱚᱦᱩ ᱫᱤᱱ ᱠᱟᱢᱤ ᱠᱚ ᱦᱩᱭᱮᱱᱟ ᱦᱟᱸᱰᱮ ᱱᱟᱸᱰᱮ
ᱦᱮᱸ
ᱞᱟᱥᱴᱮ ᱟᱫᱚ ᱱᱚᱣᱟᱜᱮ ᱮᱠᱷᱚᱱ ᱞᱤᱧ ᱤᱭᱟᱹᱣ ᱠᱟᱫᱟ
ᱦᱳᱭ ᱵᱟᱸ ᱱᱤᱡᱮᱨᱟᱜ ᱛᱟᱦᱮᱱ ᱠᱷᱟᱱ ᱫᱚ ᱟᱢ ᱠᱩᱥᱤᱢ ᱠᱟᱹᱢᱤᱭᱟ ᱠᱳᱢᱯᱟᱱᱤ ᱫᱚᱛᱚ ᱠᱟᱹᱢᱤ ᱜᱮ ᱞᱟᱜᱟ ᱼᱟ
ᱦᱮᱸ
ᱦᱩᱸ
ᱚᱱᱠᱟ ᱠᱟᱛᱮ ᱟᱫᱚ ᱱᱚᱜᱼᱚᱭ ᱮᱠᱷᱚᱱ ᱤᱭᱟᱹ ᱦᱩᱭᱩᱜ ᱠᱟᱱᱟ ᱟᱫᱚ ᱢᱳᱴᱟᱢᱩᱴᱤ ᱴᱷᱤᱠ ᱜᱮ ᱤᱭᱟᱹᱜ ᱠᱟᱱᱟ ᱠᱚᱫᱤᱱ ᱫᱚ ᱮᱠᱷᱮᱱ ᱚᱱᱱᱚᱯᱩᱱᱱᱟ ᱠᱚ ᱪᱟᱹᱞᱩᱜ ᱠᱟᱱ ᱛᱮᱱ ᱛᱮ ᱢᱚᱴᱟᱢᱩᱴᱤ ᱵᱷᱟᱹᱜᱤ ᱜᱮ ᱤᱭᱟᱹ ᱠᱟᱱᱟ
ᱚ ᱦᱮᱸ ᱦᱮᱸ ᱦᱮᱸ ᱱᱚᱣᱟ ᱟᱞᱮ ᱥᱮᱱ ᱟᱸᱡᱚᱢ ᱵᱟᱲᱟ ᱦᱩᱭᱱᱟ ᱡᱮ ᱯᱩᱨᱟᱹ ᱵᱷᱤᱲᱚᱜ ᱠᱟᱱᱟ ᱛᱚ ᱢᱟᱱᱮ ᱵᱟᱠᱚ ᱧᱟᱢ ᱫᱟ ᱥᱤᱧ ᱧᱤᱫᱟᱹ ᱠᱚ ᱞᱟᱭᱤᱱ ᱠᱟᱜ ᱠᱟᱱᱟ ᱦᱳᱭ
ᱫᱟᱠᱟ ᱡᱚᱢ ᱨᱮᱱᱟᱜ ᱥᱚᱢᱚᱭ ᱵᱟᱞᱤᱧ ᱧᱟᱢᱮᱫ ᱛᱟᱦᱮᱱᱟ
ᱚᱦᱚᱸ
ᱟᱨ ᱟᱹᱭᱩᱵ ᱦᱚᱸ ᱢᱚᱴᱟᱢᱩᱴᱤ ᱫᱚᱥᱴᱟ ᱠᱷᱚᱡᱽ ᱮᱜᱟᱨᱚᱴᱟ ᱫᱷᱟᱹᱵᱤᱡᱽ ᱞᱤᱧ ᱯᱷᱤᱞᱟᱯᱮᱫ ᱛᱟᱦᱮᱱᱟ ᱛᱤᱦᱤᱧ ᱜᱟᱯᱟᱜᱮ ᱯᱷᱟᱠᱟᱣ ᱠᱟᱱᱟ
ᱦᱮᱸ ᱠᱚᱢ ᱧᱚᱜ ᱱᱟᱠᱚ ᱟᱫᱚ
ᱯᱤ ᱮᱢ ᱠᱤᱥᱟᱱ
ᱦᱮᱸ ᱦᱮᱸ
ᱠᱟᱱᱟ ᱦᱟᱱᱟ ᱱᱚᱣᱟ ᱠᱟᱱᱟ ᱚᱱᱞᱟᱭᱤᱱ ᱱᱮᱛᱚᱜ ᱫᱚ ᱚᱱᱞᱟᱭᱤᱱ ᱤᱭᱟᱹ ᱠᱚ ᱵᱟᱲᱛᱤ ᱠᱟᱱᱟ ᱥᱮ
ᱦᱳᱭ ᱦᱳᱭ ᱮᱠᱷᱚᱱ ᱫᱚ ᱟᱨᱚ ᱟᱨᱚ ᱡᱟᱦᱟᱸᱱᱟᱜ
ᱚᱱᱩᱥᱴᱷᱟᱱᱨ ᱠᱟᱱ ᱜᱮᱭ ᱦᱮᱸ ᱟᱨᱚ ᱦᱟᱸᱜ ᱟᱸᱡᱚᱢᱚᱜ ᱠᱟᱱᱟ ᱡᱩᱵᱚ ᱥᱚᱠᱛᱤ ᱟᱨᱚ ᱤᱭᱟᱹ ᱞᱟᱹᱜᱤᱫ
ᱦᱳᱭ ᱦᱳᱭ
ᱡᱮ ᱢᱟᱫᱷᱭᱚᱢᱤᱠ ᱮᱭᱟᱹ ᱡᱟᱹᱭᱦᱚᱠ ᱩᱱᱤ ᱫᱚᱠᱚ ᱢᱮᱱᱟ ᱛᱤᱱ ᱦᱟᱡᱟᱨ ᱠᱟᱛᱮᱫ ᱧᱟᱢᱟᱭ
ᱦᱮᱸ
ᱟᱨ ᱪᱮᱫ ᱠᱨᱟᱭᱴᱮᱨᱤᱭᱟ ᱠᱚ ᱟᱨᱚ ᱢᱮᱱᱟᱜ ᱛᱟᱭᱟ ᱪᱮᱫ ᱢᱮᱱᱫᱟ ᱵᱚᱪᱷᱚᱨ ᱩᱱᱟᱹ ᱫᱚ ᱟᱫᱚ ᱵᱟᱹᱞᱤᱧ ᱧᱮᱞ ᱠᱟᱫᱟ ᱯᱩᱨᱟᱹ ᱤᱭᱟᱹ ᱫᱚ ᱛᱷᱚᱲᱟ ᱦᱮᱸᱰᱞᱟᱭᱤᱱ ᱛᱷᱚᱲᱟ ᱞᱤᱧ ᱧᱮᱞ ᱠᱮᱫᱟ
ᱚᱸ
ᱚᱱᱟᱜᱮ
ᱟᱫᱚ ᱦᱟᱸᱜ ᱟᱫᱚ ᱦᱟᱸᱜ ᱫᱮᱨᱤᱧᱚᱜ ᱜᱮᱭᱟ ᱦᱟᱸᱜ
ᱚᱱᱟᱠᱚ ᱢᱟᱱᱮ ᱡᱤᱱᱤᱥ ᱵᱚᱪᱷᱚᱨ ᱥᱚᱨ ᱨᱮ ᱡᱟᱹᱱᱤᱡ ᱢᱮᱱ ᱫᱟᱠᱚ ᱢᱤᱫ ᱞᱟᱠᱷ ᱠᱷᱚᱱ ᱡᱮᱢᱚᱱ ᱠᱚᱢ ᱤᱱᱠᱟᱢ ᱯᱚᱨᱤᱵᱟᱨ ᱨᱮ ᱛᱟᱦᱮᱱ ᱚᱱᱟ ᱠᱩ ᱞᱟᱹᱭ ᱛᱮ
ᱦᱳᱭ᱾
ᱟᱵᱮᱱ ᱜᱮ ᱵᱟᱹᱠᱤ ᱴᱟᱭᱤᱢ ᱥᱚᱢᱚᱭ ᱨᱮ ᱪᱮᱫ ᱠᱚᱵᱮᱱ ᱪᱤᱠᱟᱹ ᱵᱟᱲᱟᱭᱫᱟ᱾
ᱵᱟᱹᱠᱤ ᱴᱟᱭᱤᱢ ᱫᱚ ᱵᱟ ᱚᱞᱚᱜ ᱯᱟᱲᱦᱟᱣ ᱪᱷᱟᱰᱟ ᱠᱟᱛᱮᱫ ᱫᱚ ᱮᱴᱟᱜᱟᱜ ᱫᱚ ᱠᱟᱹᱢᱤ ᱠᱚᱫᱚ ᱵᱟᱝ ᱦᱩᱭᱩᱜ ᱠᱟᱱᱟ ᱡᱮᱢᱚᱱ ᱱᱚᱜᱼᱚᱭ ᱱᱚᱣᱟ ᱨᱮᱱᱟᱜ ᱧᱟᱢ ᱠᱟᱱᱟ ᱫᱤᱭᱮ ᱯᱚᱨ ᱱᱚᱣᱟ ᱠᱚᱜᱮ ᱜᱚᱞᱯᱚ ᱵᱟᱲᱟᱭ ᱦᱩᱭᱩᱜᱭᱼᱟ ᱢᱟᱡᱷᱮ ᱢᱳᱭᱫᱦᱮ ᱧᱤᱫᱟᱹ ᱵᱮᱲᱟ ᱤᱱᱠᱟ ᱯᱷᱟᱸᱠᱟ ᱴᱟᱭᱤᱢ ᱨᱮ
ᱠᱚᱭᱮᱠ ᱫᱤᱱ ᱟᱜᱮᱞᱤᱧ ᱤᱭᱟᱹᱣ ᱠᱟᱫᱟ ᱩᱱᱫᱤᱱ ᱢᱟ ᱟᱹᱞᱤᱧ ᱦᱚᱸ ᱫᱚᱢᱮ ᱵᱮᱥᱛᱚᱨᱮ ᱦᱚᱛᱮᱛᱮ ᱵᱟᱞᱤᱧ ᱤᱭᱟᱹ ᱫᱟᱲᱮᱣ ᱠᱟᱫᱟ᱾ ᱢᱟᱨᱥᱚᱞ ᱮᱢ ᱠᱟᱛᱮ ᱠᱚᱞ ᱠᱚᱦᱚᱸ ᱵᱟᱞᱤᱧ ᱧᱟᱢ ᱫᱟ
ᱦᱮᱸ᱾
ᱛᱚ ᱚᱱᱠᱟ ᱯᱷᱟᱠᱟᱲᱤᱱ ᱥᱚᱢᱚᱭ ᱚᱱᱠᱟ ᱞᱤᱧ ᱤᱭᱟᱹ ᱜᱚᱫ ᱫᱟ᱾ ᱥᱮᱛᱟᱜ ᱵᱮᱨ ᱫᱚ ᱟᱹᱞᱤᱧ ᱦᱚᱸ ᱵᱤᱡᱤ ᱧᱚᱜ ᱜᱮᱞᱤᱧ ᱛᱟᱦᱮᱸᱱ ᱛᱟᱦᱮᱸᱱᱟ ᱟᱨ ᱟᱹᱭᱩᱵ ᱵᱮᱨ ᱥᱚᱢᱚᱭ ᱢᱤᱫ ᱜᱷᱟᱹᱲᱤ ᱠᱟᱛᱮᱫ ᱞᱤᱧ ᱤᱭᱟᱹ ᱛᱟᱦᱮᱱᱟ᱾
ᱚᱦᱚᱸ ᱟᱫᱚ ᱫᱚᱠᱟᱱ ᱠᱚᱨᱮ ᱛᱟᱦᱮᱸ ᱠᱟᱛᱮᱫ ᱦᱚᱲ ᱠᱚ ᱦᱤᱡᱩᱜ ᱠᱷᱟᱡᱽ ᱫᱚ᱾ ᱛᱚ ᱚᱥᱩᱵᱤᱫᱷᱟ
ᱦᱮᱸ ᱮᱠᱴᱩ ᱚᱥᱩᱵᱤᱫᱟᱜ ᱦᱮᱸ ᱮᱠᱴᱩ ᱚᱥᱩᱵᱤᱫᱟᱜ ᱛᱟᱦᱮᱸᱱ ᱟᱫᱚ ᱚᱱᱟᱛᱮ ᱱᱤᱛᱳᱜ ᱫᱚ ᱯᱷᱚᱠᱟ ᱢᱮᱱᱟᱜ ᱞᱤᱧ ᱛᱮ ᱟᱫᱚᱞᱤᱧ ᱢᱮᱱᱫᱟ ᱦᱟᱯᱮ ᱤᱭᱟᱹ ᱞᱮ ᱜᱮᱞᱤᱧ
ᱦᱳᱭ
ᱸ ᱟᱨ ᱟᱵᱮᱱ ᱫᱚ ᱛᱟᱦᱞᱮ ᱤᱭᱟᱹ ᱵᱟᱡᱟᱨ ᱧᱚᱜ ᱥᱚᱦᱚᱨ ᱧᱚᱜ ᱨᱮᱜᱮᱵᱮᱱ ᱛᱟᱦᱮᱸᱱ ᱛᱟᱦᱮᱸᱱᱟ ᱵᱟᱝ᱾
ᱦᱮᱸ ᱦᱮᱸ ᱵᱟᱡᱟᱨ ᱤᱭᱟᱹ ᱨᱮᱜᱮ᱾
ᱟᱪᱪᱷᱟ᱾
ᱦᱩᱸ
ᱤᱧ ᱫᱚ ᱚᱱᱠᱟ ᱮᱠᱴᱩ ᱤᱭᱟᱹ ᱧᱚᱜ ᱠᱟᱱ ᱜᱮᱭᱟ ᱫᱚᱢᱮ ᱵᱟᱡᱟᱨ ᱫᱚ ᱵᱟᱝ ᱠᱟᱱᱟ᱾
ᱟ᱾
ᱦᱮᱸ᱾
ᱦᱩᱸ᱾
ᱚ ᱛᱟᱦᱞᱮ ᱥᱚᱵᱡᱤ ᱠᱚᱫᱚ ᱯᱮ ᱪᱟᱥ ᱛᱟᱦᱮᱱ ᱜᱮᱭᱟ ᱥᱮ ᱵᱟᱝ᱾
ᱦᱮᱸ ᱪᱟ ᱦᱮᱸ ᱪᱟᱥ ᱵᱟᱲᱟ ᱦᱮᱸ ᱪᱟᱥ ᱵᱟᱲᱟ ᱜᱮ ᱦᱩᱭᱩᱜᱼᱟ᱾
ᱦᱮᱸ ᱪᱟᱥ ᱵᱷᱲᱟ ᱫᱚ ᱦᱩᱭᱩᱜ ᱛᱟᱦᱮᱱ ᱜᱮᱭᱟ ᱵᱟᱝ ᱵᱟᱸᱠᱩᱲᱟ ᱢᱟᱱᱮ᱾ ᱦᱮᱸ ᱵᱟᱸᱠᱩᱲᱟ ᱫᱚ ᱯᱨᱟᱭ ᱥᱮᱫᱞᱤᱧ ᱥᱮᱱᱚᱜ ᱛᱟᱦᱮᱱ ᱜᱮᱭᱟ ᱵᱟᱸᱠᱩᱲᱟ ᱥᱮᱡ ᱫᱚ᱾
ᱦᱮᱸ᱾
ᱵᱟᱸᱠᱩᱲᱟ ᱡᱮᱞᱟ ᱠᱟᱱᱟ ᱵᱮᱱ ᱵᱟᱝ ᱵᱟᱸᱠᱩᱲᱟ ᱡᱮᱞᱟ ᱠᱟᱱᱟ ᱵᱮᱱ᱾ ᱟᱪᱪᱷᱟ ᱟᱪᱪᱷᱟ᱾
ᱵᱟᱝ ᱛᱟᱦᱮᱸ ᱦᱚᱸ ᱵᱟᱸᱠᱩᱲᱟ ᱨᱮᱜᱮ ᱛᱟᱦᱮᱱ ᱦᱩᱭᱩᱜᱼᱟ ᱚᱸᱰᱮ ᱜᱮ᱾
ᱚ᱾
ᱤᱭᱟᱹᱵᱮᱱ ᱟᱡᱚᱢ ᱠᱟᱜᱼᱟ ᱚᱱᱟ ᱵᱟᱸᱠᱩᱲᱟ ᱤᱭᱩᱱᱤᱵᱷᱟᱨᱥᱤᱴᱤ᱾ ᱚᱠᱟ ᱧᱮᱞ ᱠᱟᱜᱼᱟ ᱵᱮᱱ ᱚᱠᱟ ᱥᱮᱫ ᱠᱟᱱᱟ᱾
ᱵᱟᱸᱠᱩᱲᱟ ᱤᱭᱩᱱᱤᱵᱷᱟᱨᱥᱤᱴᱤ ᱫᱚ ᱧᱮᱞ ᱫᱚ ᱵᱟᱞᱤᱧ ᱧᱮᱞ ᱠᱟᱫᱟ ᱟᱸᱡᱚᱢ ᱟᱠᱟᱫᱟᱞᱤᱧ᱾
ᱦᱮᱸ ᱵᱟᱝ ᱦᱮᱸ ᱚᱱᱟ ᱥᱩᱨ ᱨᱮᱜᱮ ᱛᱟᱦᱮᱱᱟ᱾
ᱵᱟᱸᱠᱩᱲᱟ ᱫᱚ ᱪᱟᱞᱟᱣ ᱵᱟᱲᱟ ᱦᱩᱭ ᱟᱠᱟᱱᱟ ᱵᱮᱥᱤ ᱚᱱᱟ ᱛᱚ ᱤᱭᱟᱹ ᱠᱚ ᱵᱟᱥ ᱥᱴᱮᱱᱰ ᱛᱟᱨ ᱯᱚᱨᱮ ᱚᱱᱮ ᱪᱮᱫ ᱠᱚ ᱢᱮᱛᱟᱜ ᱠᱟᱱᱟ ᱪᱮᱫ ᱦᱚᱸᱥᱯᱤᱴᱟᱞ ᱦᱟᱸᱜ ᱠᱚ ᱢᱮᱛᱟᱜ ᱠᱟᱱᱟ ᱜᱳᱵᱤᱱᱫᱚ ᱱᱚᱜᱚᱨ᱾ ᱚᱱᱟ ᱠᱚᱨᱮ ᱵᱮᱥᱤ ᱪᱟᱞᱟᱣ ᱦᱩᱭ ᱠᱟᱱᱟ ᱛᱟᱯᱚᱨ ᱯᱚᱛᱟᱵᱯᱩᱨ ᱥᱮ ᱯᱚᱛᱟᱯ ᱵᱟᱜᱟᱱ ᱠᱚ ᱢᱮᱛᱟᱜ ᱠᱟᱱᱟ ᱦᱮᱸ᱾
ᱚ ᱯᱚᱣᱟ ᱯᱚᱣᱟ ᱵᱟᱜᱟᱱ
ᱯᱩᱣᱟ ᱵᱟᱜᱟᱱ ᱯᱩᱣᱟ ᱵᱟᱜᱟᱱ ᱦᱮᱸ ᱯᱩᱣᱟ ᱵᱟᱜᱟᱱ ᱚᱱᱟᱼᱚᱱᱟ ᱠᱚᱨᱮ ᱵᱤᱥᱤ ᱪᱟᱞᱟᱣ ᱦᱩᱭ ᱟᱠᱟᱱᱟ᱾ ᱦᱳᱭ ᱚᱱᱟ ᱠᱚᱨᱮ ᱫᱚ ᱯᱨᱟᱭ ᱞᱤᱧ ᱪᱟᱞᱟᱜ ᱛᱟᱦᱮᱱ ᱜᱮᱭᱟ᱾ ᱪᱟᱸᱫᱚ ᱨᱮ ᱵᱟᱨᱫᱷᱟᱣ ᱯᱮ ᱫᱷᱟᱣ ᱠᱟᱛᱮᱫ ᱞᱤᱧ ᱪᱟᱞᱟᱜ ᱛᱟᱦᱮᱸᱱ ᱜᱮᱭᱟ᱾
ᱚᱸ ᱚᱱᱟ ᱠᱚ ᱵᱟᱝ ᱥᱟᱹᱜᱤᱧᱟ ᱚᱸᱰᱮ ᱠᱷᱚᱡ ᱥᱩᱨ ᱜᱮᱭᱟ ᱥᱩᱨ ᱫᱚ᱾
ᱪᱮᱫᱟᱜ ᱥᱮ ᱢᱟᱡᱷᱮᱨ ᱢᱚᱫᱽᱫᱷᱮ ᱜᱟᱹᱰᱤ ᱠᱚ ᱞᱤᱧ ᱤᱭᱟᱹᱭ ᱛᱟᱦᱮᱸᱱ ᱜᱮᱭᱟ᱾
ᱦᱮᱸ᱾
ᱥᱚᱵ ᱨᱚᱠᱚᱢ ᱜᱮᱞᱤᱧ ᱠᱚᱨᱟᱣ ᱛᱟᱦᱮᱸᱱᱟ
ᱚᱸ
ᱢᱟᱡᱮᱟᱨ ᱢᱚᱫᱫᱷᱮ ᱜᱟᱹᱰᱤ ᱠᱚ ᱦᱚᱸ ᱞᱤᱧ ᱤᱫᱤᱭ ᱛᱟᱦᱮᱸᱱᱟ᱾
ᱦᱮᱸ᱾
ᱡᱮᱢᱚᱱ ᱜᱳᱵᱤᱱᱫᱚ ᱱᱚᱜᱚᱨ ᱫᱚ ᱯᱨᱟᱭ ᱦᱚᱥᱯᱤᱴᱟᱞ ᱠᱚ᱾